ᱦᱮᱞᱳ
ᱡᱚᱦᱟᱨ ᱜᱮ
ᱦᱮᱸ ᱡᱚᱦᱟᱨ ᱜᱮ
ᱚ ᱱᱟᱯᱟᱭ ᱵᱟᱲᱟ ᱜᱮᱭᱟᱵᱤᱱ ᱛᱚ
ᱦᱮᱸ ᱱᱟᱯᱟᱭ ᱜᱮᱭᱟᱞᱤᱧ ᱱᱤᱛᱚᱜ ᱫᱚ
ᱚ ᱟᱪᱪᱷᱟ ᱟᱪᱪᱷᱟ
ᱛᱟᱦᱚᱞᱮ ᱚᱲᱟᱜ ᱠᱚᱨᱮᱱ ᱦᱚᱸ ᱱᱟᱯᱟᱭ ᱜᱮ ᱱᱤᱛᱚᱜ ᱫᱚ ᱡᱚᱛᱚ ᱜᱮ
ᱚᱦ ᱚᱦ ᱵᱩᱪ ᱠᱮᱫᱟ ᱞᱤᱧ
ᱟᱵᱤᱱ ᱪᱮᱫᱠᱟ ᱛᱟᱦᱞᱮ ᱱᱟᱯᱟᱭ ᱜᱮ?
ᱦᱳᱭ ᱦᱳᱭ ᱟᱹᱞᱤᱧ ᱦᱚᱸ ᱱᱟᱯᱟᱭ ᱜᱮ ᱱᱤᱛᱚᱜ ᱫᱚ
ᱚᱲᱟᱜ ᱦᱚᱲ ᱠᱚᱦᱚᱸ?
ᱦᱳᱭ ᱚᱲᱟᱜ ᱦᱚᱲ ᱠᱚᱦᱚᱸ ᱱᱟᱯᱟᱭ ᱜᱮ, ᱛᱟᱦᱞᱮ ᱟᱹᱵᱤᱱ ᱫᱚ ᱚᱠᱟ ᱥᱮᱫ ᱠᱷᱚᱡ ᱵᱤᱱ ᱞᱟᱹᱭ ᱫᱟ
ᱟᱹᱞᱤᱧ ᱞᱟᱹᱭ ᱫᱟᱞᱤᱧ ᱱᱟᱛᱮ ᱡᱷᱤᱞᱤᱢᱤᱞᱤ
ᱚ ᱚᱱᱟ ᱫᱚ ᱪᱮᱫ ᱰᱤᱥᱴᱤᱠ ᱯᱟᱲᱟᱜ ᱠᱟᱱᱟ?
ᱵᱟᱸᱠᱩᱲᱟ ᱰᱤᱥᱴᱤᱠ ᱠᱟᱱᱟ
ᱚ ᱟᱪᱪᱷᱟ ᱟᱪᱪᱷᱟ ᱵᱩᱡᱷ ᱫᱟᱨᱮᱭᱟ ᱫᱟᱞᱤᱧ
ᱦᱩᱸ ᱟᱨ ᱪᱮᱫ ᱠᱚᱯᱮ ᱪᱤᱠᱟᱹᱭᱮᱫᱟ?
ᱱᱤᱛᱚᱜ ᱫᱚ ᱟᱫᱚ ᱪᱮᱫ ᱵᱤᱱ ᱪᱤᱠᱟᱹᱭᱟ ᱚᱲᱟᱜ ᱠᱚᱨᱮ ᱜᱮ ᱢᱮᱱᱟᱜ ᱞᱮᱧᱟᱸ
ᱚᱲᱟᱜ ᱨᱮᱜᱮ ᱢᱮᱱᱟᱜ ᱵᱮᱱᱟ
ᱦᱳᱭ ᱦᱳᱭ ᱟᱹᱵᱤᱱ?
ᱟᱹᱞᱤᱧ ᱦᱚᱸ ᱚᱲᱟᱜ ᱨᱮᱜᱮ ᱢᱮᱱᱟᱜ ᱞᱤᱧᱟ ᱦᱤᱛᱚᱜ ᱫᱚ
ᱚ ᱟᱪᱪᱷᱟ ᱟᱪᱪᱷᱟ ᱟᱨ ᱛᱟᱦᱚᱞᱮ ᱤᱭᱟᱹ ᱨᱚᱦᱚᱭ ᱵᱟᱲᱟ ᱠᱚᱫᱚ ᱮᱥᱴᱟᱴ ᱦᱩᱭᱱᱟ ᱥᱮ ᱵᱟᱝ?
ᱨᱚᱦᱚᱭ ᱠᱚᱫᱚ ᱦᱟᱸᱜ ᱟᱹᱣᱨᱤ ᱦᱩᱭᱩᱜᱼᱟ ᱦᱩᱭᱩᱜᱼᱟ ᱦᱟᱸᱜ ᱦᱚᱜᱼᱚᱭ
ᱦᱩᱸ ᱦᱩᱸ ᱱᱮᱛᱟᱨ ᱫᱚᱛᱚ ᱟᱥᱟᱲ ᱵᱚᱸᱜᱟ ᱫᱚ ᱵᱟᱵᱚᱱ ᱨᱚᱦᱚᱭ ᱫᱟ ᱦᱳᱭ ᱥᱮ ᱢᱟᱱᱮ ᱥᱨᱟᱵᱚᱱ ᱫᱚ ᱵᱚᱞᱚᱱ ᱠᱟᱱ ᱜᱮᱭᱟ ᱩᱱᱟᱹᱜ ᱞᱟᱦᱟᱨᱮ ᱫᱟᱜ ᱜᱮ ᱵᱟᱭ ᱫᱟᱜᱽ ᱮᱫᱟ
ᱦᱩᱸ
ᱦᱩᱸ ᱛᱟᱦᱚᱞᱮ ᱢᱟᱱᱮ ᱤᱭᱟᱹ ᱪᱟᱨᱟ ᱠᱚᱫᱚ ᱢᱟᱨᱟᱝ ᱠᱟᱱ ᱜᱮᱭᱟ ᱛᱚ
ᱪᱟᱨᱟ ᱠᱚ ᱢᱟᱨᱟᱝ ᱠᱟᱱᱟ ᱮᱨ ᱦᱩᱭ ᱠᱟᱱᱟ ᱨᱚᱦᱚᱭ ᱦᱩᱭᱩᱜ ᱞᱟᱹᱜᱤᱫ ᱦᱟᱸᱜ
ᱟᱪᱪᱷᱟ ᱟᱪᱪᱷᱟ ᱦᱩᱸ ᱦᱩᱸ ᱦᱩᱸ
ᱫᱟᱜ ᱵᱟᱲᱟᱭ ᱫᱟᱭ
ᱫᱟᱜ ᱤᱭᱟᱹ ᱚᱦᱚᱭ ᱦᱚᱞᱟ ᱢᱟᱫᱷᱮᱨ ᱫᱚᱭ ᱫᱟᱜᱽ ᱠᱮᱫ ᱜᱮᱭᱟ ᱠᱤᱱᱛᱩ ᱛᱮᱦᱮᱧ ᱫᱚ ᱦᱟᱸᱜ ᱵᱟᱭ ᱫᱟᱜᱽ ᱠᱟᱫᱟ ᱛᱤᱠᱤᱱ ᱵᱮᱲᱟ ᱜᱮᱛᱚ ᱨᱤᱢᱤᱞ ᱵᱟᱲᱟ ᱠᱮᱫᱟ
ᱚ ᱟᱞᱮᱥᱮᱫ ᱦᱚᱸ ᱯᱷᱟᱸᱠ ᱛᱟᱲ ᱠᱟᱫᱟ ᱟᱫᱚ ᱚᱲᱟᱜ ᱠᱚᱞᱮ ᱵᱮᱱᱟᱣ ᱵᱟᱲᱟᱭᱮᱫᱟ ᱰᱷᱟᱞᱟᱭ ᱠᱟᱹᱢᱤ ᱠᱚᱞᱮ ᱞᱟᱜᱟᱣ ᱟᱠᱟᱫ ᱠᱚᱣᱟ ᱦᱚᱲ ᱟᱫᱚ ᱚᱱᱟᱜᱮ ᱚᱲᱟᱜ ᱰᱷᱟᱞᱟᱭ ᱠᱚ ᱪᱟᱞᱟᱜ ᱠᱟᱱᱟ
ᱳᱻᱳᱻᱳ ᱦᱮᱸ ᱦᱮᱸ ᱱᱚᱣᱟ ᱢᱟᱱᱮ ᱮᱢᱚᱱᱮ ᱫᱟᱜᱽ ᱫᱟ ᱫᱟᱜᱽ ᱡᱟᱹᱯᱩᱫ ᱨᱮ ᱱᱤᱛᱚᱜ ᱫᱚ ᱚᱱᱠᱟ ᱵᱚᱱ ᱠᱟᱹᱴᱤᱡ ᱵᱚᱱ ᱡᱟᱦᱟᱸ ᱛᱤᱱᱟᱹᱜ ᱵᱚᱱ ᱫᱟᱲᱮᱭᱟᱜᱼᱟ ᱢᱟᱱᱮ ᱚᱱᱠᱟ ᱵᱚᱱ ᱠᱟᱹᱴᱤᱡ ᱵᱚᱱ ᱰᱷᱟᱞᱟᱭ ᱠᱟᱜ ᱠᱷᱟᱱ ᱫᱚ ᱵᱷᱟᱜᱤ ᱜᱮ ᱦᱳᱭᱥᱮ
ᱦᱩᱸ ᱦᱩᱸ
ᱫᱟᱜ ᱡᱟᱹᱯᱩᱫ ᱨᱮ ᱛᱟᱦᱚᱞᱮ ᱴᱷᱤᱠᱜᱮ ᱛᱟᱦᱮᱱᱟ ᱚᱲᱟᱜ ᱠᱚ
ᱚᱱᱟ ᱞᱟᱹᱭ ᱛᱮᱜᱮ ᱰᱷᱟᱞᱟᱭ ᱫᱚ ᱦᱩᱭᱩᱜ ᱠᱟᱱᱟ ᱚᱱᱮ ᱤᱭᱟᱹ
ᱪᱮᱫ ᱵᱤᱱ ᱞᱟᱹᱭᱮᱫᱟ
ᱞᱟᱹᱭ ᱫᱟᱞᱤᱧ ᱢᱟᱱᱮ ᱡᱤᱴᱟᱹᱥᱫᱟᱭ ᱥᱮ ᱰᱷᱟᱞᱟᱭ ᱠᱟᱜ ᱠᱷᱟᱱ ᱟᱫᱚ ᱡᱷᱤᱴᱟᱹ ᱥ ᱨᱮᱦᱚᱭ ᱵᱟᱝ ᱪᱤᱠᱟᱹᱜᱼᱟ ᱴᱷᱤᱠᱜᱮ
ᱦᱩᱸ ᱦᱩᱸ ᱦᱩᱸ ᱦᱩᱸ ᱮᱠᱫᱚᱢ ᱟᱞᱮ ᱦᱚ ᱚᱱᱠᱟ ᱜᱮᱞᱤᱧ ᱞᱟᱹᱭ ᱵᱟᱲᱟᱭᱮᱫᱟ ᱟᱫᱚ ᱦᱟᱯᱮ ᱠᱟᱹᱴᱤᱡ ᱯᱚᱭᱥᱟ ᱠᱚ ᱠᱩᱲᱟᱹᱭ ᱧᱚᱜ ᱞᱮᱱᱜᱮ ᱟᱵᱚ ᱦᱚᱲ ᱫᱚ ᱪᱮᱫ ᱩᱱᱟᱹᱜ ᱫᱚ ᱩᱱᱟᱹᱜ ᱫᱤᱠᱩ ᱞᱮᱠᱟ ᱵᱚᱱ ᱤᱱᱠᱟᱢ ᱫᱟᱲᱮᱭᱟᱜᱼᱟ ᱠᱤ ᱦᱮᱸᱥᱮ
ᱦᱳᱭ ᱦᱳᱭ
ᱩᱱᱠᱩ ᱞᱮᱠᱟ ᱫᱚ ᱩᱱᱠᱩ ᱫᱚ ᱧᱮᱞ ᱠᱚᱵᱤᱱ ᱥᱮ ᱠᱟᱹᱴᱤᱡ ᱢᱟᱱᱮ ᱠᱟᱹᱴᱤᱡ ᱡᱟᱦᱟᱱᱟᱜ ᱠᱚ ᱠᱟᱹᱢᱤ ᱵᱟᱠᱚ ᱠᱟᱹᱢᱤ ᱧᱮᱞ ᱠᱚᱵᱤᱱ ᱩᱱᱠᱩ ᱚᱠᱚᱭ ᱦᱚᱸ ᱦᱟᱥᱟ ᱚᱲᱟᱜ ᱫᱚ ᱵᱟᱹᱱᱩᱜ ᱛᱟᱠᱚᱣᱟ ᱡᱚᱛᱚ ᱫᱟᱞᱟᱱ ᱚᱲᱟᱜ ᱢᱟᱱᱮ ᱤᱴᱟᱹ ᱛᱮᱜᱮ ᱟᱨᱠᱤ ᱠᱚ ᱵᱮᱱᱟᱣᱟ
ᱦᱮᱸ
ᱠᱤᱱᱛᱩ ᱟᱵᱚ ᱫᱚ ᱩᱱᱟᱹᱜ ᱵᱚᱱ ᱠᱷᱟᱴᱟᱜᱼᱟ ᱛᱟᱣ ᱨᱮᱦᱚᱸ ᱵᱟᱵᱚᱱ ᱵᱮᱱᱟᱣ ᱫᱟᱲᱮᱭᱟᱜ ᱠᱟᱱᱟ
ᱵᱟᱵᱚᱱ ᱵᱮᱱᱟᱣ ᱫᱟᱲᱮᱭᱟᱜ ᱠᱟᱱᱟ ᱛᱚ ᱟᱫᱚ ᱤᱱᱠᱟᱹ ᱜᱮ ᱪᱮᱥᱴᱟᱭ ᱦᱩᱭᱩᱜ ᱠᱟᱱᱟ ᱵᱮᱱᱟᱣ ᱨᱮᱱᱟᱜ
ᱟᱪᱪᱷᱟ ᱦᱮᱸ ᱦᱮᱸᱸ ᱚᱱᱠᱟᱜᱮ ᱠᱟᱹᱴᱤᱡ ᱠᱟᱹᱴᱤᱡ ᱛᱮ ᱩᱱᱱᱚᱛᱤ ᱤᱫᱤ ᱞᱮᱠᱷᱟᱡ ᱫᱚ ᱵᱷᱟᱜᱤ ᱜᱮ ᱦᱩᱭᱩᱜᱼᱟ
ᱟᱫᱚ ᱢᱤᱫ ᱫᱷᱟᱣ ᱫᱚ ᱵᱟᱝ ᱚᱱᱠᱟᱜᱮ ᱠᱟᱹᱴᱤᱡ ᱠᱟᱹᱴᱤᱡ ᱵᱮᱱᱟᱣ ᱵᱮᱱᱟᱣᱛᱮ ᱵᱮᱱᱟᱣ ᱵᱮᱱᱟᱣᱛᱮ ᱵᱮᱱᱟᱣ ᱦᱩᱭᱩᱜ ᱠᱟᱱᱟ
ᱦᱳᱭ ᱦᱳᱭ ᱦᱳᱭ
ᱢᱤᱫ ᱫᱷᱟᱣ ᱛᱮᱫᱚ ᱟᱨ ᱢᱤᱫ ᱫᱷᱟᱣ ᱢᱤᱫ ᱫᱷᱟᱣ ᱛᱮᱫᱚ ᱟᱨ ᱵᱟᱵᱚᱱ ᱫᱟᱲᱮᱭᱟᱜᱼᱟ ᱥᱮ
ᱦᱳᱭ ᱦᱳᱭ ᱮᱠᱫᱚᱢ
ᱦᱩᱸ
ᱛᱟᱦᱚᱞᱮ ᱤᱭᱟᱹ ᱪᱟᱥ ᱠᱚᱫᱚ ᱪᱮᱫ ᱞᱮᱠᱟ ᱦᱩᱭᱩᱜᱼᱟ ᱟᱯᱮᱥᱮᱫ
ᱪᱟᱥ ᱠᱚ ᱢᱚᱴᱟ ᱢᱩᱴᱤ ᱱᱚᱛᱮ ᱫᱚ ᱵᱷᱟᱜᱤ ᱜᱮ ᱪᱟᱥ ᱵᱟᱲᱟ ᱫᱚ ᱦᱩᱭᱩᱜ ᱟᱛᱚ
ᱚ ᱫᱟᱜᱽ ᱠᱚᱨᱮᱱᱟᱜ ᱥᱩᱵᱤᱫᱷᱟ ᱢᱮᱱᱟᱜ ᱛᱟᱯᱮᱜ ᱜᱮᱭᱟ
ᱠᱚᱨᱮᱱᱟᱜ ᱥᱩᱵᱤᱫᱷᱟ ᱵᱚᱞᱛᱮ ᱚᱱᱠᱟᱭ ᱫᱟᱜᱽ ᱵᱟᱲᱟᱭᱟ ᱟᱨ ᱜᱟᱰᱟ ᱫᱟᱜᱽ ᱠᱚᱜᱮ ᱢᱮᱥᱤᱱ ᱠᱚᱛᱮ ᱨᱟᱠᱟᱵ ᱵᱟᱲᱟ ᱦᱩᱭᱩᱜᱼᱟ
ᱟᱪᱪᱷᱟ ᱟᱪᱪᱷᱟ ᱟᱨ ᱟᱞᱮᱥᱮᱫ ᱫᱚ ᱟᱞᱮᱥᱮᱫ ᱫᱚ ᱚᱱᱠᱟ ᱠᱮᱱᱮᱞ ᱫᱟᱜ ᱞᱮ ᱧᱟᱢᱟ ᱛᱚ
ᱦᱩᱸ
ᱟᱞᱮ ᱫᱚ ᱦᱟᱜᱟᱭ ᱡᱷᱟᱲᱠᱷᱚᱸᱰ ᱥᱟᱭᱤᱰ ᱞᱮ ᱯᱟᱲᱟᱜ ᱠᱟᱱᱟ
ᱦᱩᱸ
ᱚᱱᱛᱮ ᱫᱚ ᱫᱟᱜ ᱨᱮᱱᱟᱜ ᱫᱚ ᱩᱱᱟᱹᱜ ᱥᱚᱢᱚᱥᱟ ᱵᱟᱹᱱᱩᱜᱼᱟ ᱚᱱᱠᱟ ᱜᱟᱡᱮ ᱥᱚᱵᱡᱤᱞ ᱞᱮ ᱨᱚᱦᱚᱭ ᱜᱮᱭᱟ
ᱚ ᱢᱟᱱᱮ ᱵᱷᱟᱜᱤ ᱜᱮ ᱚᱱᱛᱮ ᱫᱚ ᱥᱚᱵᱡᱤ ᱠᱚᱫᱚ ᱵᱟᱝ
ᱦᱳᱭ ᱦᱳᱭ ᱠᱤᱱᱛᱩ ᱠᱤᱱᱛᱩ ᱢᱤᱫ ᱯᱚᱠᱠᱷᱮ ᱢᱟᱡᱷᱮ ᱢᱚᱫᱽᱫᱷᱮ ᱱᱚᱝᱠᱟ ᱟ ᱚᱝᱠᱟ ᱞᱮ ᱤᱭᱟᱹᱭᱟ ᱟᱨ ᱩᱱᱟᱹᱜ ᱜᱟᱱ ᱚᱱᱛᱮ ᱫᱚ ᱥᱮ ᱰᱷᱮᱨ ᱰᱷᱮᱨ ᱜᱮ ᱟᱞᱮ ᱥᱮᱫ ᱫᱚ ᱠᱷᱮᱛ ᱠᱚ ᱢᱮᱱᱟᱜᱼᱟ ᱟᱨ ᱚᱠᱟ ᱜᱟᱡᱮ ᱞᱮ ᱪᱟᱥ ᱠᱟᱜᱼᱟ ᱟᱨ ᱠᱤᱱᱛᱩ ᱟᱹᱰᱤ ᱠᱚᱢ ᱫᱟᱢ ᱛᱮ ᱟᱠᱷᱨᱤᱧᱚᱜ ᱠᱟᱱᱟ
ᱚ ᱟᱫᱚ ᱱᱚᱛᱮ ᱤᱭᱟᱹ ᱥᱮ ᱟᱹᱜᱩᱭ ᱯᱮ ᱢᱟᱱᱮ ᱟᱹᱷᱨᱤᱧ ᱱᱚᱛᱮ ᱤᱭᱟᱹ ᱜᱟᱹᱰᱤᱛᱮ ᱞᱳᱰ ᱯᱮ ᱟᱨ ᱢᱤᱫ ᱫᱷᱟᱣ ᱛᱮ ᱢᱟᱱᱮ ᱛᱷᱚᱠᱟ ᱟᱠᱷᱨᱤᱧ ᱯᱮ
ᱟᱨ ᱛᱷᱚᱠᱟ ᱟᱠᱷᱨᱤᱧ ᱫᱚ ᱪᱤᱠᱟᱹ ᱛᱮᱞᱮ ᱟᱠᱷᱨᱤᱧᱟ ᱟᱫᱚ ᱚᱠᱚᱭ ᱦᱤᱡᱩᱜ ᱛᱟᱞᱮᱭᱟ ᱢᱟᱱᱮ ᱟᱞᱮ ᱫᱚ ᱟᱫᱚ ᱚᱝᱠᱟ ᱟᱞᱮ ᱟᱥᱮ ᱯᱟᱥᱮ ᱨᱮᱱ ᱯᱟᱹᱭᱠᱟᱹᱨ ᱠᱚᱞᱮ ᱮᱢ ᱵᱟᱲᱟ ᱟᱠᱣᱟ ᱛᱚ ᱠᱚᱢ ᱫᱟᱢ ᱛᱮ ᱡᱮᱢᱚᱱ ᱟᱞᱤᱧᱜ ᱜᱤ ᱢᱤᱫᱷᱟᱣᱞᱤᱧ ᱦᱮᱡ ᱞᱮᱱᱟ ᱱᱚᱛᱮ ᱵᱟᱸᱠᱩᱲᱟ ᱥᱮᱫ ᱟᱮᱭᱟᱜ ᱰᱤᱥᱴᱤᱠ ᱥᱮᱫ ᱜᱮᱞᱤᱧ ᱦᱮᱡ ᱞᱮᱱᱟ ᱚᱱᱛᱮ ᱨᱮ ᱜᱟᱛᱮ ᱜᱤᱫᱽᱨᱟᱹ ᱢᱟᱱᱮᱭ ᱢᱮᱴᱮ ᱢᱮᱥ ᱨᱮ ᱟᱫᱚ ᱚᱸᱰᱮᱞᱤᱧ ᱦᱮᱡ ᱞᱮᱱᱟ ᱚᱸᱰᱮ ᱥᱚᱥᱟᱞᱤᱧ ᱦᱟᱛᱟᱣ ᱠᱮᱫᱟ ᱡᱮᱢᱚᱱ ᱚᱸᱰᱮ ᱢᱤᱫᱴᱮᱱ ᱥᱚᱥᱟᱞᱤᱧ ᱦᱟᱛᱟᱣ ᱠᱮᱫ ᱦᱟᱛᱟ ᱠᱮᱫᱟ ᱚᱱᱟᱜᱮ ᱯᱟᱸᱪ ᱴᱟᱠᱟ ᱫᱟᱢ ᱠᱤᱱᱛᱩ ᱡᱮ ᱦᱟᱱᱛᱮ ᱨᱮᱫᱚ ᱟᱞᱮᱥᱮᱫ ᱫᱚ ᱚᱱᱮ ᱠᱤᱡᱤ ᱯᱟᱥ ᱴᱟᱠᱟᱞᱮ ᱮᱢᱟ ᱠᱚ ᱠᱟᱱᱟ ᱛᱟᱦᱚᱞᱮ ᱵᱩᱡ ᱵᱤᱱ ᱥᱮ ᱛᱤᱱᱟᱹᱜ ᱯᱟᱨᱛᱷᱚᱠ ᱠᱚ ᱢᱮᱱᱟᱜᱼᱟ
ᱦᱩᱸ ᱦᱩᱸ ᱵᱷᱟᱜᱤ ᱜᱮ ᱢᱟᱱᱮ ᱥᱚᱢᱚᱥ ᱥᱟ ᱜᱮᱭᱟ ᱚᱱᱛᱮ ᱫᱚ ᱪᱟᱥ ᱯᱚᱠᱠᱷᱮ ᱫᱚ
ᱦᱳᱭ ᱢᱟᱱᱮ ᱡᱟᱦᱟᱸ ᱠᱷᱩᱡ ᱜᱮ ᱵᱮᱥᱤ ᱪᱟᱥ ᱦᱩᱭ ᱞᱮᱱᱠᱷᱟᱱ ᱢᱟᱱᱮ ᱡᱟᱦᱟᱸᱨᱮ ᱵᱮᱥᱤ ᱛᱟᱦᱮᱱᱟ ᱚᱸᱰᱮ ᱫᱚ ᱦᱚᱲᱮ ᱦᱟᱛᱣᱟ ᱜᱮ ᱵᱟᱭ ᱦᱟᱛᱟᱣᱟ ᱦᱳᱭᱥᱮ
ᱦᱮᱸ ᱵᱟᱭ ᱦᱟᱛᱟᱣ ᱜᱮᱭᱟ ᱚᱱᱟ ᱫᱚ
ᱦᱩᱸ ᱦᱩᱸ ᱛᱟᱦᱮ ᱟᱯᱮ ᱥᱮᱱᱟᱜ ᱫᱟᱢ ᱠᱚᱫᱚ ᱪᱮᱫ ᱞᱮᱠᱟ
ᱫᱟᱢ ᱵᱚᱞᱛᱮ ᱫᱚ ᱱᱚᱛᱮ ᱫᱚ ᱴᱷᱤᱠ ᱜᱮᱭᱟ ᱴᱷᱤᱠᱴᱷᱟᱠ ᱜᱮ ᱫᱟᱢ ᱠᱚᱫᱚ ᱟᱨ ᱪᱟᱥ ᱫᱟᱲᱮᱭᱟᱜ ᱠᱷᱟᱱ ᱜᱮ ᱟᱨᱠᱤ ᱚᱱᱟ ᱠᱚᱫᱚ ᱪᱟᱯ ᱫᱚ ᱵᱟᱹᱱᱩᱜᱼᱟ ᱟᱠᱷᱨᱤᱧ ᱠᱚ ᱱᱤᱭᱟᱹ ᱫᱚ ᱱᱚᱛᱮ ᱫᱟᱢ ᱠᱚᱫᱚ ᱢᱟᱱᱮ ᱴᱷᱤᱠ ᱴᱷᱟᱠ ᱜᱮ ᱧᱟᱢᱚᱜᱼᱟ
ᱟᱪᱪᱷᱟ ᱟᱪᱪᱷᱟ ᱟᱪᱪᱷᱟ
ᱟᱨ ᱛᱟᱞᱦᱮ ᱚᱲᱟᱜ ᱠᱚᱨᱮ ᱫᱚ ᱛᱤᱱᱟᱹᱜ ᱦᱚᱲ ᱢᱮᱱᱟᱜ ᱠᱚᱣᱟ
ᱚᱲᱟᱜ ᱠᱚᱨᱮ ᱫᱚ ᱤᱧ ᱛᱟᱨᱯᱚᱨᱮ ᱜᱚᱜᱚ ᱢᱮᱱᱟᱭᱟ ᱤᱧ ᱫᱤᱫᱤ ᱢᱮᱱᱟᱭᱟ ᱦᱳᱭ ᱤᱧ ᱫᱤᱫᱤ ᱛᱟᱹᱞᱤᱧ ᱵᱟᱨ ᱦᱚᱲᱚᱜ ᱜᱮᱭᱟᱞᱤᱧ ᱱᱤᱛᱚᱜ ᱫᱚ
ᱵᱟᱨ ᱦᱚᱲ ᱜᱮ ᱵᱟᱝ ᱟᱢ ᱫᱚ ᱛᱟᱦᱞᱮ ᱞᱟᱹᱴᱷᱩ ᱥᱮ ᱠᱟᱹᱴᱤᱡ ᱤᱡ
ᱵᱟ ᱵᱟᱝ ᱤᱧ ᱫᱚ ᱦᱩᱰᱤᱧᱤ ᱠᱟᱹᱱᱤᱧ
ᱚ ᱦᱩᱰᱤᱧᱤᱡ ᱤᱧ ᱟᱹᱞᱤᱧ ᱦᱚᱸ ᱮᱠᱞᱟ ᱜᱮᱭᱟᱞᱤᱧ ᱟᱹᱞᱤᱧ ᱫᱚ ᱵᱚᱭᱦᱟ ᱠᱚᱫᱚ ᱵᱟᱹᱱᱩᱜ ᱦᱟᱛᱟᱲ ᱠᱚᱣᱟ
ᱟᱪᱪᱷᱟ ᱟᱪᱪᱷᱟ ᱚ ᱛᱟᱦᱞᱮ ᱤᱭᱟᱹ ᱪᱟᱥ ᱠᱟᱹᱢᱤ ᱨᱮ ᱛᱟᱦᱞᱮ ᱵᱤᱱ ᱜᱚᱲᱚ ᱥᱚᱯᱚᱦᱚᱫ ᱵᱤᱱ ᱮᱢᱟ ᱠᱚ ᱠᱟᱱᱟ ᱥᱮ ᱵᱟᱝ ᱚᱲᱟᱜ ᱦᱚᱲ
ᱦᱮᱸ ᱦᱩᱭᱩᱜ ᱠᱟᱱ ᱜᱮᱭᱟ
ᱦᱮᱸ ᱮᱢ ᱛᱚ ᱫᱚᱨᱠᱟᱨ ᱜᱮᱣᱟ ᱵᱟ ᱥᱮ
ᱦᱩᱸ
ᱮᱠᱞᱟ ᱛᱮ ᱜᱟᱱᱚ ᱟᱠᱤ ᱟᱨᱚ ᱟᱨ ᱚᱱᱛᱮ ᱫᱚ ᱵᱤᱱ ᱞᱟᱹᱭᱮᱫᱟ ᱜᱟᱡᱮ ᱰᱷᱮᱨ ᱰᱷᱮᱨ ᱫᱟᱢ ᱛᱟᱦᱚᱞᱮ ᱛᱚ ᱵᱮᱥᱤ ᱵᱮᱥᱤ ᱪᱟᱥ ᱦᱩᱭᱩᱜ ᱛᱟᱯᱮᱭᱟ ᱵᱟᱝ ᱥᱮ
ᱦᱳᱭ ᱦᱳᱭ
ᱚᱝᱠᱟ ᱜᱮ ᱜᱚᱲᱚ ᱠᱚ ᱮᱢᱟᱠᱚᱵᱤᱱ ᱩᱱᱱᱚᱛᱤ ᱟᱨᱚ ᱦᱚᱜᱼᱚᱭ ᱵᱮ ᱦᱚᱜᱼᱚᱭ ᱱᱚᱝᱠᱟ ᱜᱮ ᱦᱟᱜ ᱯᱮ ᱥᱟᱱ ᱤᱫᱤ ᱠᱮᱫᱟ ᱟᱨᱚ ᱚᱱᱠᱟᱜᱮ ᱩᱱᱱᱚᱛᱤ ᱤᱫᱤ ᱚᱱᱠᱟ ᱦᱳᱭ ᱥᱮ ᱵᱮᱥᱤ ᱵᱮᱥᱤ ᱢᱟᱱᱮ ᱪᱟᱥ ᱤᱫᱤ ᱞᱮᱠᱷᱟᱡ
ᱦᱩᱸ ᱚᱝᱠᱟ ᱜᱮ ᱟᱥᱛᱮ ᱟᱥᱛᱮ ᱛᱮ ᱟᱨᱠᱤ
ᱦᱳᱭ ᱦᱳᱭ ᱦᱳᱭ
ᱟᱫᱚ ᱦᱟᱸᱜ ᱚᱭ ᱱᱤᱭᱟᱹ ᱤᱭᱟᱹ ᱠᱚ ᱛᱟᱵ ᱵᱟᱲᱟ ᱞᱮᱱᱜᱮ ᱨᱚᱦᱚᱭ ᱫᱤᱱ ᱠᱚ ᱦᱟᱸᱜ ᱟᱨᱚ ᱚᱱᱮ ᱪᱟᱥ ᱢᱟᱱᱮ ᱤᱭᱟᱹ ᱥᱚᱵᱡᱤ ᱠᱚ ᱟᱨᱠᱤ ᱨᱚᱦᱚᱭ ᱦᱩᱭᱩᱜ-ᱟ ᱦᱟᱸᱜ
ᱦᱮᱸ ᱦᱮᱸ ᱦᱩᱸ ᱦᱸ ᱛᱟᱦᱞᱮ ᱱᱤᱛᱚᱜ ᱫᱚ ᱢᱟᱱᱮ ᱪᱮᱫ ᱠᱚᱯᱮ ᱪᱟᱥ ᱠᱟᱫᱟ?
ᱦᱤᱛᱚᱜ ᱫᱚ ᱢᱮᱱᱟᱜ ᱜᱮᱭᱟ ᱰᱷᱮᱨ ᱜᱮ ᱟᱹᱰᱤ ᱠᱤᱪᱷᱩ ᱜᱮ ᱢᱮᱱᱟᱜ ᱫᱚ ᱢᱮᱱᱟᱜ-ᱟ ᱮᱭ ᱡᱮᱢᱚᱱ ᱠᱚᱱᱰᱷᱟ ᱯᱩᱨᱟᱹᱭ
ᱟᱪ
ᱵᱮᱸᱜᱟᱲ ᱠᱟᱞᱞᱟ ᱜᱷᱟᱸᱝᱨᱟ ᱟᱹᱰᱤ ᱮᱢᱟᱱ ᱠᱤᱪᱷᱩ ᱜᱮ ᱢᱮᱱᱟᱜ ᱜᱮᱭᱟ ᱢᱮᱱᱟ
ᱟᱪᱪᱷᱟ ᱟᱪᱪᱷᱟ ᱚ ᱢᱟᱱᱮ ᱟᱹᱰᱤ ᱟᱭᱢᱟ ᱜᱮᱯᱮ ᱪᱟᱥ ᱜᱮᱭᱟ ᱛᱟᱭᱛᱚ?
ᱦᱩᱸ ᱦᱩᱸ
ᱢᱟᱱᱮ ᱥᱟᱱᱟᱢᱟᱜ ᱜᱮ
ᱦᱮᱸ ᱥᱟᱱᱟᱢᱟᱜ ᱜᱮ
ᱟᱪᱪᱷᱟ ᱟᱨ ᱫᱚᱨᱫᱟᱢ ᱠᱚᱦᱚᱸ ᱛᱚᱵᱤᱱ ᱞᱟᱹᱭ ᱡᱮ ᱵᱷᱟᱜᱮ ᱜᱮᱭᱟ
ᱦᱮᱸ ᱴᱷᱤᱠ ᱜᱮᱭᱟ ᱚᱱᱟ ᱱᱤᱭᱮ ᱫᱚ ᱚᱥᱩᱵᱤᱫᱷᱟ ᱫᱚ ᱵᱟᱹᱱᱩᱜ-ᱟ
ᱟᱪᱪᱷᱟ ᱟᱪᱪᱷᱟ ᱚᱝᱠᱟ ᱜᱮ ᱟᱯᱮ ᱥᱮᱫ ᱜᱮ ᱵᱷᱟᱜᱮ ᱟᱞᱮ ᱥᱮᱫ ᱫᱚ ᱟᱹᱰᱤ ᱯᱚᱨᱤᱢᱟᱱ ᱞᱮ ᱪᱟᱥ ᱫᱟᱛᱚ ᱟᱨ ᱠᱤᱱᱛᱩ ᱧᱮᱛᱟᱨ ᱫᱚ ᱧᱮᱞ ᱵᱤᱱ ᱥᱮ ᱡᱚᱛᱚ ᱜᱮ ᱥᱟᱨ ᱥᱟᱨ ᱫᱤᱭᱮ ᱵᱚᱱ ᱡᱚᱢ ᱫᱟ ᱦᱭ ᱥᱮ
ᱦᱩᱸ
ᱟᱨ ᱛᱟᱞᱦᱮ ᱤᱭᱟᱹ ᱚᱲᱟᱜ ᱠᱚᱨᱮ ᱵᱩᱲᱦᱤ ᱦᱚᱲ ᱠᱚ ᱢᱮᱱᱟᱜ ᱠᱚᱣᱟ ᱥᱮ ᱵᱟᱝ?
ᱵᱩᱲᱦᱤ ᱦᱚᱲ ᱵᱚᱞᱛᱮ ᱫᱚ ᱢᱮᱱᱟᱭᱟ ᱵᱩᱰᱤᱜᱚ ᱢᱮᱱᱟᱭᱟ
ᱟᱪᱪᱷᱟ
ᱟᱨ ᱫᱟᱹᱫᱩ ᱫᱚ ᱦᱟᱸᱜ ᱵᱟᱹᱱᱩᱭ ᱦᱟᱛᱟᱲᱟ ᱩᱱᱤ ᱫᱚ ᱵᱩᱡᱮᱜ ᱜᱮᱭᱟᱵᱤᱱ
ᱦᱳᱭ ᱦᱳᱭ ᱦᱳᱭ ᱦᱳᱭ ᱦᱮᱸ ᱦᱮᱸ ᱦᱮᱸ ᱱᱮᱛᱟᱨ ᱨᱮᱱ ᱫᱚ ᱵᱤᱥᱤ ᱫᱤᱱ ᱫᱩ ᱵᱟᱠᱚ ᱛᱟᱦᱮᱱ ᱠᱟᱱᱟ ᱠᱟᱨᱚᱱ ᱟᱵᱚ ᱦᱚᱸ ᱦᱟᱜ ᱵᱮᱥᱤ ᱫᱤᱱ ᱵᱟᱵᱚᱱ ᱛᱟᱦᱮᱱᱟ ᱠᱟᱨᱚᱱ ᱫᱚ ᱡᱟ ᱯᱚᱨᱤᱢᱟᱱ ᱢᱟᱱᱮ ᱥᱟᱨ ᱡᱤᱱᱤᱥ ᱠᱚᱵᱚᱱ ᱡᱚᱢ ᱫᱟ ᱦᱮᱸ ᱥᱮ
ᱦᱳᱭ
ᱢᱟᱱᱮ ᱧᱮᱞ ᱵᱤᱱ ᱥᱮ ᱡᱚᱛᱚ ᱜᱮ ᱥᱚᱵᱡᱤ ᱩᱛᱩ ᱡᱚᱛᱚ ᱟᱨ ᱱᱮᱛᱟᱨ ᱫᱚ ᱥᱟᱨ ᱪᱷᱟ ᱫᱚ ᱪᱮᱫ ᱦᱚᱸ ᱵᱟᱝ ᱫᱟᱨᱮᱜ ᱠᱟᱱᱟ ᱦᱩᱲᱩ ᱦᱚᱸ ᱡᱩᱫᱤ ᱥᱟᱨ ᱵᱟᱵᱮᱱ ᱮᱢ-ᱟ ᱚᱱᱟ ᱦᱚᱸ ᱵᱟᱝ ᱫᱟᱨᱮᱜ-ᱟ ᱦᱳᱭ
ᱪᱮᱜ ᱠᱷᱟᱱ ᱪᱮᱜ ᱦᱚᱸ ᱵᱟᱝ ᱚᱱᱟᱫᱚ ᱮᱠᱟᱞᱜᱮ ᱢᱟᱱᱮ ᱥᱟᱨ ᱡᱤᱱᱤᱥ ᱛᱚ ᱞᱟᱜᱟᱜ ᱠᱟᱱ ᱜᱮᱭᱟ ᱥᱟᱨ ᱪᱟᱯᱟᱱ ᱠᱚ ᱵᱟᱠᱷᱟᱱ ᱫᱚ ᱪᱮᱫ ᱦᱚᱸ ᱵᱟᱝ ᱦᱩᱭᱩᱜ-ᱟ ᱥᱮ
ᱦᱳᱭ ᱦᱳᱭ ᱦᱳᱭ
ᱚᱱᱟ ᱠᱷᱟᱹᱛᱤᱨ ᱛᱚ ᱱᱮᱛᱟᱨ ᱫᱚ ᱟᱵᱚ ᱫᱚ ᱱᱚᱝᱠᱟ ᱫᱚ ᱵᱤᱥ ᱞᱟᱦᱟᱛᱮᱱ ᱦᱚᱲ ᱞᱮᱠᱟ ᱫᱚ ᱵᱟᱝ ᱛᱚ ᱞᱟᱦᱟ ᱨᱮᱱ ᱫᱚ ᱪᱮᱫ ᱦᱚᱸ ᱚᱝᱠᱟ ᱤᱭᱟᱹ ᱥᱟᱨ ᱪᱟᱯᱟᱱ ᱡᱤᱱᱤᱥ ᱠᱚ ᱵᱟᱠᱚ ᱧᱟᱢᱮᱫ ᱛᱟᱦᱮᱫ ᱛᱮ ᱟᱹᱰᱤ ᱠᱮᱴᱮᱡ ᱜᱮᱭᱟ ᱟᱹᱰᱤ ᱫᱤᱱ ᱠᱚ
ᱦᱳᱭ ᱦᱳᱭ ᱩᱝᱠᱩ ᱫᱚ ᱫᱟᱜ ᱢᱟᱹᱲᱤ ᱛᱮᱜᱮ ᱫᱟᱜ ᱢᱟᱹᱲᱤ ᱟᱨ ᱟᱲᱟᱜ ᱛᱤᱠᱤ ᱛᱮᱜᱮ ᱯᱩᱨᱟᱹ ᱟᱨ ᱟᱵᱚ ᱫᱚ ᱛᱤᱱᱟᱹᱜ ᱠᱤᱪᱷᱩ ᱵᱚᱱ ᱡᱚᱢ ᱫᱟ ᱨᱤᱪ ᱠᱷᱟᱵᱟᱨ ᱠᱚ
ᱦᱩᱜᱩ ᱦᱮᱸ ᱚᱱᱟᱠᱚ ᱠᱷᱟᱹᱛᱤᱨ ᱜᱮᱛᱚ ᱟᱫᱚ ᱱᱮᱛᱟᱨ ᱫᱚ ᱱᱚᱝᱠᱟ
ᱦᱩᱸ ᱦᱩᱸ ᱦᱩᱸ ᱦᱩᱸ ᱟᱫᱚ ᱠᱤᱱᱛᱩ ᱡᱩᱫᱤ ᱵᱟᱵᱚᱱ ᱮᱢᱟ ᱚᱱᱟ ᱛᱮᱦᱚᱸ ᱛᱚ ᱵᱟᱝ ᱦᱩᱭᱩᱜ-ᱟ ᱦᱳᱭᱥᱮ ᱢᱟᱱᱮ ᱚᱱᱟ ᱫᱚ ᱢᱤᱫᱴᱮᱡ ᱦᱮᱵᱤᱴ ᱨᱮ ᱯᱚᱨᱤᱱᱚᱛᱚ ᱠᱟᱱᱟ ᱚᱱᱟ ᱫᱚ ᱮᱢ ᱜᱮ ᱤᱫᱤ ᱜᱮ ᱞᱟᱜᱟᱜ-ᱟ
ᱦᱩᱸ ᱦᱩᱸ
ᱚᱱᱠᱟ ᱜᱮ ᱦᱩᱭᱩᱜ ᱠᱟᱱᱟ ᱦᱮᱸ ᱦᱳᱭ ᱦᱳᱭ ᱵᱷᱟᱜᱤ ᱜᱮ ᱱᱤᱛᱚᱜ ᱫᱚ ᱟᱯᱟᱛᱚᱛᱚ ᱦᱮᱸ ᱦᱮᱸ ᱵᱷᱟᱜᱤ ᱜᱮ
ᱦᱮᱸ
ᱟᱹᱵᱤᱱ ᱴᱷᱮᱱ ᱾
ᱟᱹᱞᱤᱧ ᱴᱷᱮᱱ ᱦᱚᱸ ᱱᱤᱛᱚᱜ ᱫᱚ ᱵᱷᱟᱹᱜᱤ ᱜᱮ
ᱦᱮᱸ ᱵᱷᱟᱹᱜᱤ ᱛᱟᱦᱮᱱ ᱜᱮ ᱴᱷᱤᱠ ᱾
ᱦᱮᱸ ᱡᱟᱦᱟᱸ ᱞᱮᱠᱟ ᱡᱟᱦᱟᱸ ᱞᱮᱠᱟ ᱤᱭᱟᱹ ᱠᱚ ᱥᱮᱴᱮᱨᱚᱜ ᱠᱟᱱᱟ ᱴᱟᱭᱤᱢ ᱠᱚ ᱾
ᱦᱩᱸ ᱦᱩᱸ ᱦᱮᱸ ᱦᱮᱸ ᱱᱮᱛᱟᱨ ᱫᱚ ᱧᱮᱞ ᱵᱤᱱ ᱥᱮ ᱤᱭᱟᱹ ᱦᱚᱴᱟᱴ ᱜᱮ ᱫᱩᱨᱜᱷᱚᱴᱚᱱᱟ ᱦᱩᱭ ᱜᱚᱫᱚᱜ ᱠᱟᱱᱟ ᱦᱳᱭ ᱥᱮ ᱢᱟᱱᱮ ᱟᱹᱵᱤᱱ ᱛᱤ ᱵᱤᱱ ᱵᱩᱡ ᱠᱳᱱᱳ ᱴᱷᱤᱠ ᱴᱷᱤᱠᱟᱹᱱ ᱵᱟᱹᱱᱩᱜᱼᱟ ᱡᱮ ᱟᱹᱵᱤᱱ ᱛᱮᱦᱤᱧ ᱦᱚᱸ ᱵᱤᱱ ᱡᱟᱦᱟᱸ ᱪᱤᱠᱟᱹ ᱫᱟᱲᱮᱭᱟᱜᱼᱟ ᱜᱟᱯᱟ ᱦᱚᱸ ᱵᱤᱱ ᱡᱟᱦᱟᱸ ᱪᱤᱠᱟᱹ ᱫᱟᱲᱮᱭᱟᱜᱼᱟ ᱾
ᱦᱮᱸ
ᱦᱳᱭ ᱥᱮ
ᱦᱳᱭ ᱾
ᱢᱟᱱᱮ ᱚᱱᱟ ᱨᱮᱱᱟᱜ ᱠᱳᱱᱳ ᱴᱟᱭᱤᱢ ᱵᱟᱹᱱᱩᱜᱼᱟ ᱟᱨ ᱚᱠᱚᱭ ᱦᱚᱸ ᱵᱟᱵᱚᱱ ᱧᱮᱞ ᱫᱚᱦᱚ ᱠᱟᱫᱟ ᱛᱤᱥ ᱵᱚᱱ ᱪᱤᱠᱟᱹᱜ ᱠᱟᱱᱟ ᱵᱟᱵᱚᱱ ᱪᱤᱠᱟᱹᱜ ᱠᱟᱱᱟ ᱾ ᱦᱚᱴᱟᱛ ᱦᱩᱭ ᱦᱚᱸ ᱫᱟᱲᱮᱭᱟᱜᱼᱟ ᱦᱳᱭ ᱥᱮ
ᱦᱳᱭ ᱦᱳᱭ ᱛᱤᱥ ᱵᱚᱱ ᱪᱤᱠᱟᱹᱜ ᱠᱟᱱᱟ ᱵᱟᱵᱚᱱ ᱪᱤᱠᱟᱹᱜ ᱠᱟᱱᱟ ᱚᱱᱟ ᱛᱚ ᱟᱨ ᱵᱟᱵᱚᱱ ᱧᱮᱞ ᱫᱟᱥᱮ
ᱦᱮᱸ ᱦᱮᱸ ᱦᱮᱸ ᱮᱠᱫᱚᱢ
ᱟᱨ ᱟᱵᱚ ᱛᱚᱥ ᱩᱱᱟᱹᱜ ᱚᱱᱠᱟ ᱫᱟᱲᱮ ᱦᱚᱸ ᱵᱟᱹᱱᱩᱜ ᱛᱟᱵᱚᱱᱟ ᱡᱟᱦᱱᱟᱜ ᱠᱚ ᱦᱩᱭ ᱜᱚᱫ ᱞᱮᱱᱠᱷᱟᱱ ᱟᱨᱚ ᱾
ᱦᱮᱸ ᱦᱩᱸ ᱦᱩᱸ ᱦᱮᱸ ᱟᱨ ᱩᱱᱠᱩ ᱫᱚ ᱛᱟᱣ ᱡᱟᱦᱟᱸᱭ ᱠᱟᱹᱴᱤᱡ ᱠᱤᱥᱟᱹᱲ ᱦᱚᱲ ᱩᱱᱠᱩ ᱫᱚ ᱦᱟᱸᱜ ᱴᱟᱠᱟ ᱫᱤᱭᱮ ᱰᱟᱠᱛᱟᱨ ᱱᱮᱛᱟᱨ ᱴᱟᱠᱟ ᱪᱮᱛᱟᱱ ᱡᱚᱛᱚ ᱠᱚ ᱚᱱᱫᱷᱚ ᱪᱟᱵᱟ ᱠᱟᱱᱟ ᱦᱳᱭ ᱥᱮ
ᱦᱳᱭ ᱾
ᱡᱚᱛᱚᱠᱷᱚᱱ ᱴᱟᱠᱟ ᱵᱟᱢ ᱮᱢᱟᱭᱟ ᱟᱢ ᱨᱮᱱ ᱨᱳᱜᱤ ᱾ ᱤ ᱨᱩᱜᱤ ᱵᱟᱭ ᱧᱮᱞᱮ ᱛᱟᱢᱟ ᱾
ᱦᱮᱸ
ᱚᱱᱠᱟ ᱜᱮ ᱡᱷᱚᱛᱚ ᱠᱤᱪᱷᱩ ᱦᱩᱭᱩᱜ ᱠᱟᱱᱟ ᱾
ᱦᱩᱸ ᱟᱢ ᱪᱤᱠᱟᱹᱭᱟ ᱚᱱᱠᱟ ᱜᱮ ᱟᱵᱚ ᱫᱚ
ᱦᱳᱭ ᱦᱳᱭ ᱦᱳᱭ ᱾
ᱧᱮᱞ ᱤᱫᱤ ᱞᱟᱜᱟᱣ ᱟᱵᱚᱱᱟ ᱤᱱᱠᱟᱹ ᱜᱮ ᱫᱤᱱ ᱠᱚ
ᱠᱤᱱᱛᱩ ᱟᱵᱚ ᱟᱵᱚ ᱥᱟᱱᱛᱟᱲ ᱧᱮᱞ ᱵᱚᱱ ᱥᱮ ᱟᱵᱚ ᱵᱟᱵᱚᱱ ᱰᱮᱵᱷᱞᱚᱯ ᱫᱟᱲᱮᱭᱟᱜ ᱠᱟᱱᱟ ᱩᱱᱠᱩ ᱞᱮᱠᱟ ᱾ ᱟᱵᱚ ᱱᱚᱣᱟ ᱢᱤᱫᱴᱮᱱ ᱪᱮᱥᱴᱟᱭ ᱦᱩᱭᱩᱜ ᱛᱟᱵᱚᱱᱟ ᱩᱱᱠᱩ ᱞᱮᱠᱟ ᱟᱵᱚ ᱦᱚᱸᱵᱚᱱ ᱫᱟᱲᱮᱜ ᱢᱟ ᱦᱮᱭ ᱥᱮ
ᱦᱳᱭ ᱾
ᱯᱨᱟᱭ ᱜᱮ ᱠᱟᱹᱴᱤᱡ ᱦᱩᱭ ᱠᱟᱱᱟ ᱡᱮᱢᱚᱱ ᱨᱟᱥᱴᱨᱚᱯᱚᱛᱤ ᱵᱮᱱᱟᱣ ᱟᱠᱟᱱ ᱛᱟᱵᱚᱱᱟ ᱦᱮᱸ ᱚᱱᱟ ᱠᱚᱢ ᱜᱚᱨᱵᱚ ᱨᱮᱱᱟᱜ ᱠᱟᱛᱷᱟ ᱠᱟᱱᱟ ᱡᱮ ᱟᱵᱚᱨᱮᱱ ᱥᱟᱱᱛᱟᱲ ᱢᱤᱫᱴᱮᱱ ᱨᱟᱥᱴᱨᱚᱯᱚᱛᱤ ᱵᱮᱱᱟᱣ ᱟᱠᱟᱱᱟ ᱾
ᱦᱳᱭ ᱾ ᱟᱫᱚ ᱟᱵᱚ ᱫᱚ ᱥᱟᱱᱛᱟᱲ ᱦᱚᱲ ᱛᱚ ᱟᱨ ᱚᱱᱠᱟ ᱤᱭᱟᱹ ᱨᱮᱦᱚᱸ ᱥᱮᱨᱚᱠᱚᱢ ᱡᱩᱞᱩᱝ ᱫᱚ ᱵᱟᱹᱱᱩᱜ ᱵᱚᱱᱟ ᱫᱤᱠᱩ ᱞᱮᱠᱟ ᱫᱚ ᱩᱱᱠᱩ ᱫᱚ ᱡᱮᱢᱚᱱ ᱴᱟ ᱴᱟᱠᱟ ᱯᱚᱭᱥᱟ ᱛᱮᱦᱚᱸ ᱵᱟᱠᱚ ᱠᱚᱢᱟ ᱟᱫᱚ ᱩᱱᱠᱩᱣᱟᱜ ᱫᱚ ᱡᱚᱛᱚᱣᱟᱜ ᱜᱮ ᱦᱩᱭ ᱜᱚᱫᱚᱜ ᱠᱟᱱᱟ ᱟᱨ ᱟᱵᱚ ᱫᱚ ᱟᱛᱳ ᱨᱮᱜᱮ ᱚᱠᱟᱨᱮ ᱠᱟᱹᱢᱤᱭᱟᱭ ᱪᱤᱠᱟᱹᱭᱟᱭ ᱾
ᱟᱵᱚ ᱫᱚ ᱦᱮᱸ ᱟᱵᱚ ᱫᱚ ᱫᱤᱠᱩ ᱯᱩᱥᱤ ᱞᱮᱠᱟ ᱟᱵᱚ ᱫᱚ ᱵᱟᱵᱚᱱ ᱠᱩᱢᱵᱽᱲᱩ ᱵᱟᱲᱟᱭᱟ ᱠᱤᱱᱛᱩ ᱩᱱᱠᱩ ᱫᱚ ᱠᱩᱢᱵᱽᱲᱩ ᱠᱟᱛᱮᱫ ᱠᱚ ᱡᱚᱢᱟ ᱥᱮ
ᱦᱮᱸ
ᱟᱵᱚ ᱫᱚ ᱚᱱᱠᱟ ᱫᱚ ᱵᱟᱵᱚᱱ ᱠᱩᱢᱵᱽᱲᱩᱭᱟ ᱾
ᱟᱵᱚᱫ ᱫᱚ ᱵᱟᱵᱚᱱ ᱠᱩᱢᱵᱽᱲᱩᱭᱟ ᱟᱨ ᱾ ᱟᱨ ᱟᱵᱚ ᱫᱚ ᱚᱱᱠᱟ ᱫᱚ ᱵᱟᱵᱚᱱ ᱠᱟᱹᱢᱤᱭᱟ
ᱦᱩᱸ ᱦᱩᱸ ᱦᱩᱸ ᱡᱮ ᱩᱱᱠᱩ ᱞᱮᱠᱟ ᱡᱮ ᱚᱱᱠᱟ ᱟᱨ ᱠᱩᱢᱵᱽᱲᱩ ᱠᱟᱛᱮᱫ ᱡᱚᱢ ᱠᱟᱛᱮ ᱪᱮᱫ ᱦᱩᱭᱩᱜᱼᱟ ᱦᱳᱭ ᱥᱮ
ᱦᱳᱭ ᱟᱵᱚᱣᱟᱜ ᱫᱚ